ᱦᱮᱞᱳ
ᱦᱮᱸ
ᱡᱚᱦᱟᱨ ᱜᱮ
ᱦᱮᱸ ᱡᱚᱦᱟᱨ ᱜᱮ
ᱥᱟᱹᱜᱩᱱ ᱥᱮᱛᱟᱜ
ᱦᱳᱭ ᱥᱟᱹᱜᱩᱱ ᱥᱮᱛᱟᱜ ᱾
ᱚᱸᱻ ᱚᱠᱟ ᱞᱮᱠᱟ ᱢᱮᱱᱟᱜ ᱢᱮᱭᱟ?
ᱵᱷᱟᱹᱜᱮ ᱜᱮ ᱾
ᱪᱮᱫ ᱠᱚᱢ ᱪᱤᱠᱟᱹᱭᱮᱫ ᱛᱟᱦᱮᱱᱟ?
ᱟᱢᱫᱚ ᱪᱮᱫ ᱠᱟ. ᱢᱤ ᱪᱮᱫ ᱦᱚᱸ ᱵᱟᱝᱟ ᱫᱩᱲᱩᱵ ᱵᱟᱲᱟ ᱟᱠᱟᱱᱟᱹᱧ ᱱᱤᱛᱚᱜ ᱫᱚ
ᱚ ᱤᱧ ᱦᱚᱸ ᱪᱮᱫ ᱦᱚᱸ ᱵᱟᱹᱧ ᱪᱤᱠᱟᱹᱭᱮᱫ ᱛᱟᱦᱮᱸᱱᱟ ᱱᱚᱜᱼᱚᱭ ᱱᱤᱛᱚᱜ ᱜᱮ ᱠᱟᱹᱴᱤᱡ ᱞᱟᱦᱟ ᱱᱚᱱᱛᱮ ᱫᱟᱬᱟᱱᱚᱜ ᱤᱧ ᱩᱰᱩᱝ ᱟᱠᱟᱱᱟ ᱯᱩᱠᱷᱨᱤ ᱥᱮᱫ,
ᱚ, ᱟᱪᱪᱷᱟ
ᱱᱟᱯᱟᱭ ᱵᱟᱲᱟ ᱜᱮᱛᱚ
ᱦᱳᱭ ᱱᱟᱯᱟᱭ ᱵᱟᱲᱟ ᱜᱮ ᱱᱤᱛᱚᱜ ᱫᱚ ᱟᱢᱜᱮ ᱪᱮᱫᱠᱟ ᱪᱚᱝ
ᱤᱧ ᱦᱚᱸ ᱱᱟᱯᱟᱭ ᱜᱮ ᱱᱤᱛᱚᱜ ᱫᱚ ᱟᱫᱚ ᱟᱫᱚ ᱛᱮᱦᱮᱧᱟᱜ ᱫᱤᱱ ᱢᱟ ᱫᱚᱢᱮ ᱠᱚ ᱢᱟᱱᱟᱣ ᱵᱟᱛᱟᱣᱮᱫᱼᱟ, ᱟᱯᱮ ᱫᱚ ᱪᱮᱫ ᱞᱮᱠᱟ ᱯᱮ ᱢᱟᱱᱟᱣ ᱮᱫᱟ?
ᱦᱮᱸ ᱢᱟᱱᱟᱣ ᱫᱚᱞᱮ ᱢᱟᱱᱟᱣᱮᱫ ᱜᱮᱭᱟ, ᱟᱫᱚ ᱟᱞᱮ ᱥᱮᱫ ᱫᱚ ᱚᱱᱠᱟ ᱟᱛᱳ ᱨᱮᱜᱮ ᱦᱩᱭᱩᱜ ᱟᱛᱚ ᱟᱫᱚ ᱚᱱᱠᱟ ᱾ ᱟᱛᱳ ᱥᱩᱫᱷᱩ ᱟᱞᱮ ᱟᱛᱳ ᱢᱚᱛᱚ ᱛᱮ ᱠᱟᱹᱴᱤᱡ ᱯᱩᱡᱟᱹ ᱵᱟᱲᱟ ᱦᱩᱭᱩᱜᱼᱟ ᱾ ᱫᱚᱢᱮ ᱦᱟᱱᱮ ᱤᱭᱟᱹ ᱥᱟᱸᱦᱤᱡ ᱫᱚ ᱵᱟᱝᱟ
ᱟᱪᱪᱷᱟ, ᱟᱨ ᱮᱴᱟᱜ ᱠᱷᱚᱱ ᱚᱠᱟ ᱞᱮᱠᱟ ᱟᱵᱚᱦᱟᱣᱟ ᱛᱮᱦᱮᱧ ᱫᱚ?
ᱛᱮᱦᱮᱧ ᱫᱚ ᱵᱷᱟᱜᱮ ᱜᱮ ᱦᱚᱞᱟ ᱫᱚ ᱵᱚᱨᱚᱱ ᱠᱟᱹᱴᱤᱡᱼᱮ ᱡᱟᱹᱲᱤ ᱵᱟᱲᱟ ᱠᱮᱫ ᱜᱮᱭᱟ
ᱚᱻ ᱱᱟᱯᱟᱭ ᱜᱮ ᱡᱟᱹᱲᱤ ᱠᱟᱜ ᱯᱮᱭᱟᱭ ᱡᱟᱹᱱᱤᱡ?
ᱦᱳᱭ ᱦᱳᱭ ᱫᱚᱢᱮ
ᱟᱞᱮ ᱥᱮᱫ ᱫᱚ ᱵᱟᱭ ᱡᱟᱹᱲᱤ ᱞᱮᱜᱼᱟ, ᱥᱟᱰᱮ ᱵᱟᱲᱟ ᱠᱟᱛᱮᱜ ᱜᱮ ᱯᱟᱨᱚᱢ ᱠᱮᱜᱼᱟᱭ, ᱡᱟᱹᱲᱤ ᱢᱟᱭ ᱡᱟᱹᱲᱤ ᱠᱮᱫ ᱠᱟᱹᱤ ᱨᱮ ᱞᱟᱜᱟᱜ ᱞᱮᱠᱟ ᱢᱟ ᱵᱟᱭ ᱡᱟᱹᱲᱤᱭᱟᱜ ᱞᱮᱭᱟ ᱟᱨ ᱱᱚᱜᱼᱚᱭ ᱱᱤᱛᱚᱜ ᱨᱚᱦᱚᱭᱟᱜ ᱫᱤᱱ ᱠᱚᱦᱚᱸ ᱥᱮᱴᱮᱨ ᱟᱠᱟᱱᱟ ᱾ ᱛᱚ ᱟᱫᱚ ᱵᱟᱝᱜᱟᱱ ᱴᱷᱤᱠᱟᱹᱭᱮᱜᱼᱟ ᱚᱱᱠᱟ ᱫᱚ
ᱚᱻ ᱟᱞᱮ ᱥᱮᱫ ᱫᱚ ᱫᱟᱜ ᱠᱮᱫ ᱜᱮᱭᱟᱭ ᱦᱚᱞᱟ ᱫᱚᱢᱮ ᱧᱚᱜ ᱜᱮ ᱥᱟᱰᱮ ᱦᱚᱸᱭ ᱥᱟᱰᱮ ᱵᱟᱲᱟ ᱠᱮᱫᱟ, ᱟᱨ ᱫᱟᱜ ᱦᱚᱸ ᱡᱟᱹᱥᱛᱤ ᱧᱚᱜ ᱜᱮ ᱡᱚᱨᱚ ᱠᱮᱜᱼᱟᱭ ᱦᱚᱞᱟ ᱫᱚ ᱾
ᱚᱻ
ᱟᱹᱰᱤ ᱜᱷᱟᱹᱲᱤᱡ ᱟᱹᱭᱩᱵ ᱵᱮᱲᱟ, ᱢᱟᱱᱮ ᱢᱟᱡᱟᱱ ᱥᱮᱫ ᱠᱷᱚᱱᱟᱜ,
ᱚ
ᱦᱮᱸ
ᱟᱨ ᱛᱮᱦᱮᱧ ᱫᱚ ᱤᱥᱤᱱ ᱵᱟᱥᱟᱝ ᱠᱚᱫᱚ ᱦᱩᱭ ᱟᱠᱟᱱᱟ ᱥᱮ ᱵᱟᱝ?
ᱟᱹᱣᱨᱤ ᱦᱩᱭᱩᱜᱼᱟ ᱱᱟᱦᱟᱜ ᱤᱥᱤᱱ ᱦᱩᱭᱩᱜᱼᱟ, ᱢᱤᱫ ᱜᱷᱟᱹᱲᱤᱡ ᱯᱚᱨᱮ
ᱚ ᱤᱧ ᱫᱚ ᱛᱤᱦᱤᱧ ᱫᱚ ᱤᱥᱤᱱ ᱵᱟᱥᱟᱝ ᱠᱩᱧ ᱦᱩᱭ ᱠᱮᱫᱟ, ᱟᱫᱚ
ᱚ
ᱪᱮᱫ ᱠᱚ ᱞᱟᱹᱭᱟ ᱡᱟᱦᱟᱸ ᱞᱚ ᱜᱚᱸᱫᱟ ᱵᱚᱱ ᱞᱟᱹᱭᱮᱜᱼᱟ ᱜᱮᱸᱫᱟᱞ ᱯᱟᱛᱟ ᱠᱚ ᱞᱟᱹᱭ ᱜᱮᱭᱟ ᱦᱮᱸ ᱚᱱᱟ ᱟᱞᱩ ᱟᱞᱩ ᱜᱤ ᱩᱛᱩᱟᱠᱟᱜ ᱛᱚ ᱦᱚᱲᱢᱚ ᱠᱚᱜᱮ ᱟᱹᱰᱤᱜ ᱥᱮᱛᱟᱜ ᱨᱮ ᱵᱮᱨᱮᱫ ᱠᱟᱛᱮᱫ ᱮᱢ ᱾ ᱯᱟ ᱟᱯᱩᱱ ᱛᱟᱦᱮᱱᱟ ᱚᱱᱟ ᱠᱚᱦᱚ ᱥᱟᱯᱷᱟᱭᱟ ᱟᱨ ᱢᱟᱭᱟᱝ ᱠᱚᱦᱚᱭ ᱥᱟᱯᱷᱟᱭ ᱜᱮᱭᱟ ᱟᱨ ᱥᱟᱶᱛᱮ ᱩᱛ ᱩᱛᱩ ᱠᱟᱛᱮ ᱡᱚᱢ ᱫᱟᱲᱮᱭᱟᱜ ᱠᱷᱟᱱ ᱟᱫᱚ ᱱᱟᱯᱟᱭ ᱦᱚᱲᱢᱚ ᱱᱟᱯᱟᱭ ᱛᱟᱦᱮᱱᱟ ᱟᱨᱠᱤ ᱟᱫᱚ ᱚᱱᱟᱛᱮ ᱛᱮᱦᱤᱧ ᱫᱚ ᱥᱮᱛᱟᱜ ᱨᱮ ᱞᱚᱣᱜᱚᱫᱟ ᱟᱨ ᱟᱞᱩ ᱟᱨ ᱠᱟᱴᱤᱡ ᱫᱚ ᱨᱤᱫ ᱠᱟᱛᱮᱫ ᱦᱚ ᱡᱚᱢ ᱵᱟᱲᱟ ᱦᱩᱭᱮᱱ ᱜᱮᱭᱟ᱾
ᱛᱮᱦᱮᱧ ᱫᱚ ᱛᱟᱦᱟᱞᱮ ᱵᱷᱤᱴᱟᱢᱤᱱ ᱞᱮᱠᱟᱱ ᱡᱤᱱᱤᱥᱮᱢ ᱩᱛᱩ ᱠᱟᱫᱟᱹ ᱾ ᱦᱮᱸ ᱞᱟᱹᱭᱫᱟᱧ ᱪᱮᱫᱠᱟᱢ ᱩᱛᱩ ᱠᱮᱫᱼᱟ ᱛᱟᱦᱚᱞᱮ ᱠᱟᱴᱤᱡ ᱞᱟᱹᱭ ᱢᱮᱥᱮ?
ᱚᱱᱠᱟ ᱫᱚ ᱱᱚᱝᱠᱟ ᱟᱞᱮᱥᱮᱫ ᱫᱚ ᱥᱟᱸᱜᱤᱧ ᱨᱮᱜᱮ ᱢᱮᱱᱟᱜᱼᱟ ᱚᱱᱟ ᱥᱤᱫ ᱟᱹᱜᱩ ᱦᱩᱭᱮᱱᱟ ᱱᱟᱹᱲᱤ ᱠᱚᱜᱼᱟ ᱟᱨ ᱥᱤᱫ ᱟᱹᱜᱩ ᱦᱩᱭᱮᱱᱛᱮ ᱱᱟᱯᱟᱭ ᱚᱠᱚᱡ ᱟᱹᱨᱩᱵ ᱥᱟᱯᱷᱟ ᱦᱩᱭᱱᱟ ᱟᱹᱨᱩᱵ ᱥᱟᱯᱷᱟ ᱠᱟᱛᱮᱫ ᱟᱹᱞᱩ ᱦᱚ ᱦᱚᱭᱚ ᱠᱤᱜᱟᱹᱧ ᱛᱟᱯᱚᱨᱮ ᱚᱱᱟ ᱟᱫᱚ ᱜᱩᱲᱜᱩ ᱫᱷᱤᱨᱤ ᱨᱮᱜᱮ ᱱᱮᱛᱟᱨ ᱦᱚᱞᱮ ᱨᱤᱛ ᱜᱮᱭᱟ ᱚᱱᱠᱟ ᱩᱱᱟᱹᱜ ᱢᱚᱰᱟᱨᱱ ᱡᱤᱱᱤᱥ ᱠᱚᱫᱚ ᱟᱹᱣᱨᱤ ᱞᱮ ᱟᱯᱱᱟᱨ ᱫᱟᱲᱮᱭᱟᱜᱼᱟ᱾ ᱟᱫᱚ ᱚᱱᱟᱨᱮᱧ ᱨᱤᱫ ᱠᱤᱫᱤᱧ ᱨᱤᱫ ᱠᱟᱛᱮᱫ ᱱᱚᱣᱟ ᱟᱞᱩ ᱜᱮᱫ ᱠᱤᱫᱟᱹᱧ ᱚᱱᱟ ᱟᱞᱩ ᱦᱚᱸᱧ ᱟᱨᱩᱯ ᱥᱟᱯᱷᱟ ᱠᱮᱜᱼᱟ ᱛᱟᱯᱚᱨᱮ ᱨᱤᱫ ᱡᱟᱛᱮᱫ ᱟᱨ ᱢᱤᱫᱴᱮᱱ ᱵᱟᱹᱴᱤ ᱦᱚᱯᱚᱱ ᱨᱤᱧ ᱫᱚᱦᱚ ᱠᱮᱫᱟ᱾
ᱦᱮᱸ
ᱠᱚᱲᱦᱟ ᱪᱚᱸᱫᱟ ᱠᱟᱛᱮ ᱫᱷᱚᱨᱟᱣ ᱟᱞᱮ ᱫᱚ ᱥᱟᱦᱟᱱ ᱥᱮᱸᱜᱮᱞ ᱛᱮᱜᱮᱞᱮ ᱤᱥᱤᱱᱮᱫ ᱜᱮᱭᱟ᱾ ᱟᱨ ᱱᱮᱛᱟᱨ ᱫᱚ ᱟᱫᱚ ᱚᱱᱟ ᱥᱟᱦᱟᱱ ᱥᱮᱸᱜᱮᱞ ᱠᱚ ᱫᱷᱚᱨᱟᱣ ᱵᱟᱲᱟ ᱠᱟᱛᱮᱫ ᱡᱚ ᱠᱚᱲᱦᱟ ᱪᱚᱸᱫᱟ ᱦᱩᱭᱱᱟ᱾ ᱤᱱᱟᱹ ᱛᱟᱭᱱᱚᱢ ᱥᱩᱱᱩᱢ ᱫᱩᱞ ᱠᱟᱛᱮᱱ ᱥᱮᱸᱜᱮᱞ ᱫᱷᱚᱨᱟᱣ ᱠᱟᱛᱮ ᱠᱚᱲᱦᱟ ᱪᱚᱸᱫᱟ ᱠᱟᱛᱮ ᱛᱟᱨᱯᱚᱨᱮ ᱥᱩᱱᱤᱧ ᱫᱩᱞ ᱠᱮᱼᱟ ᱫᱩᱞ ᱠᱟᱛᱮᱫ ᱢᱟᱹᱨᱤᱪ ᱠᱩᱧ ᱯᱷᱟᱲᱟᱱ ᱠᱮᱫᱼᱟ᱾ ᱚᱱᱠᱟ ᱠᱟᱛᱮ ᱯᱤᱭᱟᱡ ᱤᱧ ᱢᱮᱥᱟᱣ ᱟᱫᱟ
ᱦᱮᱸ
ᱪᱤᱞᱩ ᱪᱩᱞᱩᱝ ᱡᱤᱨᱟᱹᱧ ᱢᱮᱥᱟᱣ ᱟᱫᱟ ᱜᱚᱴᱟ ᱡᱤᱨᱟᱹ᱾
ᱟᱪᱷᱟ
ᱟᱨ ᱚᱱᱟ ᱟᱫᱚ ᱚᱱᱟ ᱡᱟᱦᱟᱸ ᱟᱞᱩᱧ ᱜᱮᱫ ᱞᱮᱫᱟ ᱚᱱᱟ ᱟᱹᱨᱩᱵ ᱥᱟᱯᱷᱟ ᱠᱟᱛᱮᱧ ᱫᱚᱦᱚᱣ ᱠᱟᱫᱟᱹ ᱾ ᱚᱱᱟ ᱟᱫᱩᱧ ᱪᱟᱰᱚ ᱠᱟᱫᱟ ᱤᱱᱟᱹ ᱠᱟᱛᱮᱜ ᱠᱟᱹᱴᱤᱡ ᱤᱧ ᱜᱷᱟᱱᱴᱟ ᱠᱮᱫᱟ ᱜᱷᱟᱱᱴᱟ... ᱳᱭ ᱮᱠ ᱫᱩ ᱢᱤᱱᱤᱴ ᱯᱚᱨᱮ ᱟᱫᱚ ᱠᱟᱹᱴᱤᱡ ᱦᱟᱞᱠᱟ ᱠᱟᱛᱤᱧ ᱵᱩᱞᱩᱝ ᱟᱫᱟ᱾ ᱡᱟᱦᱟ ᱞᱮᱠᱟ ᱛᱮ ᱟᱫᱟᱼᱟ ᱤᱱᱠᱟᱹᱧ ᱵᱩᱞᱩᱝ ᱟᱫᱚ ᱵᱩᱞᱩᱝ ᱠᱟᱛᱮ ᱟᱫᱚᱧ ᱜᱷᱟᱱᱴᱟ ᱠᱮᱫᱟ᱾ ᱛᱟᱯᱚᱨᱮ ᱚᱱᱟ ᱠᱟᱹᱴᱤᱡ ᱤᱧ ᱴᱟᱯᱚ ᱠᱟᱫᱟ ᱤᱱᱟᱹ ᱛᱟᱭᱱᱚᱢ ᱚᱱᱤᱧ ᱨᱤᱫ ᱟᱠᱟᱫ ᱞᱚᱣᱜᱚᱸᱫᱟ ᱚᱱᱟᱧ ᱢᱮᱥᱟ ᱢᱮᱥᱟ ᱠᱮᱫᱟ ᱢᱮᱥᱟ ᱠᱟᱛᱮ ᱚᱱᱟ ᱜᱷᱟᱱᱴᱟ ᱢᱮᱥᱟ ᱠᱟᱛᱮ ᱚᱱᱟ ᱠᱟᱴᱤᱡ ᱤᱧ ᱮᱱ ᱫᱟᱜ ᱠᱟᱛᱮᱫ ᱠᱟᱴᱤᱡ ᱤᱧ ᱯᱚᱴᱚᱢ ᱠᱮᱫᱟ ᱛᱟᱨᱯᱚᱨᱮ ᱢᱚᱥᱞᱟ ᱠᱚ ᱥᱟᱥᱟᱝ ᱡᱤᱨᱟᱹ ᱫᱷᱩᱱᱤᱹᱭ ᱚᱱᱟ ᱠᱩᱧ ᱮᱢᱟᱫᱟ᱾ ᱛᱮᱡᱽ ᱯᱟᱛᱟ ᱠᱚ ᱚᱱᱟ ᱠᱚ ᱮᱢ ᱠᱟᱛᱮ ᱟᱫᱩᱧ ᱯᱚᱴᱚᱢ ᱠᱮᱫ ᱫᱟᱜ ᱯᱚᱨᱤᱢᱟᱱ ᱢᱚᱛᱚ ᱫᱟᱜ ᱮᱢ ᱠᱟᱛᱮ ᱛᱟᱯᱚᱨᱮ ᱤᱱᱟᱹ ᱛᱟᱭᱱᱚᱢ ᱤᱥᱤᱱ ᱱᱟ ᱤᱥᱤᱱ ᱠᱟᱛᱮᱫ ᱟᱬᱜᱚ ᱠᱤᱫᱤᱧ᱾ ᱟᱨ ᱧᱮᱞᱛᱮᱢᱟ ᱡᱟᱦᱟ ᱞᱮᱠᱟ ᱜᱮ ᱧᱮᱞᱚᱜ ᱨᱮᱦᱚ ᱥᱤᱵᱤᱞ ᱫᱚ ᱟᱹᱰᱤ ᱡᱳᱨᱜ ᱥᱤᱵᱤᱞ ᱠᱟᱱᱟ᱾
ᱦᱮᱸ ᱥᱤᱵᱤᱞ ᱢᱟ ᱥᱤᱵᱤᱞ ᱜᱮᱭᱟ ᱛᱚ᱾
ᱦᱮᱸ ᱵᱮᱨᱮᱞ ᱛᱮ ᱡᱮᱢ ᱠᱟᱛᱮ ᱠᱟᱥᱟ ᱵᱩᱡᱷᱟᱹᱜᱼᱟ ᱛᱚ ᱮᱱᱛᱮ ᱨᱮᱦᱚᱸ ᱚᱱᱟ ᱱᱟᱯᱟᱭ ᱜᱮᱭᱟ᱾ ᱚᱱᱮ ᱚᱱᱟ ᱦᱚ ᱚᱱᱠᱟ ᱢᱤᱫᱴᱟᱝ ᱴᱟ. ᱴᱭᱟ. ᱨᱮ ᱚᱱᱠᱟ ᱟᱨ ᱚᱱᱠᱟ ᱠᱟᱛᱮᱫ ᱦᱩᱭᱮᱱᱟ ᱚᱱᱟ ᱨᱤᱫ ᱜᱮ ᱡᱟᱥᱛᱤ ᱡᱟᱹᱥᱛᱤ ᱧᱚᱜ ᱟᱹᱜᱩ ᱦᱩᱭ ᱞᱮᱱᱟ ᱠᱟᱹᱴᱤᱡ ᱟᱫᱚ ᱫᱚᱦᱚ ᱦᱩᱭ ᱞᱮᱱᱟ᱾ ᱧᱩ ᱞᱟᱹᱜᱤᱫ ᱛᱮ ᱨᱮ ᱥᱮᱸᱫᱽᱨᱟ ᱚᱲᱮᱡ ᱛᱮ ᱟᱨ ᱨᱟᱥᱟᱜᱼᱟ ᱛᱟᱯᱚᱨᱮ ᱫᱚ ᱚᱱᱟ ᱨᱮᱜᱮᱡ ᱞᱟᱡ ᱨᱮ ᱟᱨᱠᱤ
ᱚ
ᱧᱩ ᱯᱩᱨᱮ ᱱᱟᱯᱟᱭ ᱵᱩᱡᱷᱟᱹᱜᱼᱟ, ᱟᱨ ᱧᱩ ᱡᱚᱠᱷᱚᱱ ᱠᱟᱹᱴᱤᱡ ᱦᱳᱭᱛᱳ ᱢᱚᱪᱟᱨᱮ, ᱠᱟᱥᱟ ᱠᱟᱥᱟ ᱵᱩᱡᱷᱟᱹᱜᱼᱟ, ᱢᱮᱱᱠᱷᱟᱱ ᱛᱟᱭᱚᱢ ᱫᱚ ᱱᱟᱯᱟᱭ ᱜᱮ ᱵᱩᱡᱷᱟᱹᱜᱼᱟ, ᱱᱚᱝᱠᱟ ᱡᱩᱫᱤ ᱫᱤᱱ ᱵᱚᱱ ᱧᱩᱭᱟ ᱱᱚᱣᱟ ᱠᱚᱦᱚᱸ ᱾ ᱛᱚ ᱫᱟᱠᱛᱟᱨ ᱨᱟᱱ ᱠᱷᱚᱱ ᱫᱚ, ᱟᱹᱰᱤ ᱡᱟᱹᱥᱛᱤ ᱠᱟᱹᱢᱤᱭᱟᱭ ᱟᱨ ᱡᱟᱦᱟᱸ ᱫᱚ ᱟᱵᱚᱣᱟᱜ ᱱᱮᱪᱟᱨ ᱱᱮᱪᱟᱨ ᱥᱩᱫ ᱠᱚ ᱞᱟᱹᱭ ᱟ ᱟᱨᱠᱤ, ᱱᱚᱣᱟ ᱠᱚ ᱟᱹᱰᱤ ᱱᱟᱯᱟᱭᱟ ᱟᱨ ᱱᱚᱣᱟ ᱠᱚ ᱾ ᱫᱤᱱ ᱯᱷᱚᱞᱳ ᱫᱟᱲᱮᱭᱟᱜ ᱠᱷᱟᱱ ᱱᱤᱡᱮᱨᱟᱜ ᱯᱮᱥᱟᱨ ᱠᱚᱱᱴᱨᱳᱞ ᱨᱮ ᱛᱟᱦᱮᱱᱟ ᱥᱟᱶᱛᱮ ᱢᱟᱭᱟᱝ ᱠᱚ ᱥᱟᱯᱷᱟ ᱛᱟᱦᱮᱱᱟ ᱮ ᱱᱚᱣᱟ ᱠᱚ ᱟᱨᱠᱤ ᱱᱚᱣᱟ ᱠᱚ ᱞᱟᱹᱜᱤᱫ ᱛᱮᱫᱚ ᱰᱟᱠᱛᱟᱨ ᱚᱲᱟᱜ ᱵᱟᱭ ᱪᱟᱞᱟᱜ ᱞᱟᱜᱟᱫᱚᱜᱼᱟ᱾
ᱚᱦ
ᱟᱻ ᱟᱯᱮ ᱦᱚᱸᱯᱮ ᱡᱚᱢ ᱵᱟᱲᱟ ᱠᱟᱜᱼᱟ ᱯᱟᱞᱮᱱ?
ᱦᱮᱸ ᱡᱚᱢ ᱫᱚᱞᱮ ᱡᱚᱢ ᱵᱟᱲᱟ ᱟᱠᱟᱫ ᱜᱮᱭᱟ
ᱟᱫᱚ ᱟᱯᱮ ᱧᱩ ᱵᱟᱲᱟᱭ ᱥᱮ ᱱᱚᱣᱟ ᱠᱚ ᱞᱟᱦᱟᱛᱮᱢ ᱵᱟᱲᱟᱭ ᱛᱟᱦᱮᱱᱟ ᱱᱚᱝᱠᱟ ᱚᱱᱠᱟ
ᱟᱫᱚ ᱦᱚᱸᱜᱼᱚᱭ ᱟᱢᱟᱜ ᱢᱚᱪᱟ ᱠᱷᱚᱱᱟᱜ ᱜᱮ ᱩᱛᱩ ᱠᱚᱨᱮᱱᱟᱜ ᱯᱨᱚᱥᱮᱥ ᱫᱚᱧ ᱟᱸᱡᱚᱢ ᱠᱮᱫᱮᱜᱼᱟ, ᱟᱫᱚ ᱱᱤᱡᱮ ᱫᱚ ᱵᱟᱹᱧ ᱩᱛᱩ ᱵᱟᱲᱟ ᱟᱠᱟᱫ ᱜᱮᱭᱟ, ᱟᱫᱚ ᱡᱚᱢ ᱫᱚ ᱡᱚᱢ ᱵᱟᱲᱟ ᱦᱩᱭᱩ ᱠᱟᱱᱟ ᱟᱫᱚ ᱚᱱᱠᱟ ᱫᱚ ᱵᱟᱝ ᱟᱨᱠᱤ ᱱᱤᱡᱮᱛᱮ ᱛᱮᱭᱟᱨ ᱠᱟᱛᱮᱫ ᱫᱚ
ᱟᱪᱪᱷᱟ ᱟᱨ ᱟᱨ ᱱᱚᱝᱠᱟ ᱵᱮᱨᱮᱞ ᱠᱚᱛᱮ ᱯᱮ ᱡᱚᱢ ᱵᱟᱲᱟ ᱟᱠᱟᱜᱼᱟ
ᱡᱚᱢ ᱫᱚ ᱡᱚᱢ ᱵᱟᱲᱟ ᱟᱠᱟᱫ ᱜᱮᱭᱟ ᱠᱚ ᱟᱫᱚ ᱢᱮᱱᱠᱷᱟᱱ ᱤᱧᱫᱚ ᱵᱟᱹᱧ ᱡᱚᱢ ᱟᱠᱟᱜᱼᱟ ᱵᱮᱨᱮᱞ ᱛᱮᱫᱚ
ᱚ ᱟᱨ ᱵᱮᱨᱮᱞ ᱥᱮᱫ ᱡᱚᱢ ᱦᱚᱸ, ᱫᱚ ᱜᱮ ᱵᱷᱟᱜᱮᱭᱟ ᱡᱩᱫᱤ ᱵᱚᱱ ᱡᱚᱢ ᱪᱤ ᱫᱟᱲᱮᱭᱟᱜᱼᱟ ᱫᱚᱢᱮ ᱜᱮ ᱱᱟᱯᱟᱭᱚᱜᱼᱟ ᱟᱨ ᱯᱮᱥᱟᱨ ᱨᱟᱱ ᱠᱚ ᱠᱷᱚᱱ ᱫᱚ ᱤᱧ ᱫᱩᱧ ᱞᱟᱹᱭ ᱟ ᱱᱚᱣᱟ ᱠᱚ ᱨᱟᱱ ᱡᱚᱢ ᱱᱚᱣᱟ ᱠᱚ ᱟᱨᱠᱤ ᱡᱟᱦᱟᱸ ᱱᱮᱪᱟᱨ ᱨᱮ ᱱᱚᱣᱟ ᱠᱚᱜᱮ ᱡᱚᱢ ᱵᱷᱟᱹᱜᱤᱭᱟ ᱪᱮᱫᱟᱜ ᱥᱮ ᱱᱚᱣᱟ ᱫᱚ ᱦᱚᱲᱢᱚ ᱦᱚᱸ ᱵᱟᱭ ᱟᱨ ᱱᱟᱯᱟᱭ ᱵᱚᱱ ᱛᱟᱦᱮ
ᱵᱷᱟᱜᱤ ᱡᱤᱱᱤᱥ ᱠᱟᱱ ᱜᱮᱭᱟ ᱛᱚ, ᱡᱚᱢ ᱫᱚ ᱞᱟᱹᱠᱛᱤᱜ ᱠᱟᱱ ᱜᱮᱭᱟ ᱾
ᱦᱩᱸ
ᱟᱫᱚ ᱱᱤᱡᱮ ᱡᱚᱢ ᱫᱚ ᱡᱚᱢ ᱵᱟᱲᱟ ᱦᱩᱭ ᱠᱟᱱᱟ, ᱚᱱᱠᱟ ᱫᱚ ᱵᱟᱝ ᱟᱨᱠᱤ ᱵᱮᱨᱮᱞ ᱞᱟᱜ ᱠᱚᱫᱚ ᱾ ᱚᱱᱟ ᱩᱛᱩᱣᱟᱜ ᱠᱚ ᱡᱚᱢ ᱵᱟᱲᱟ ᱦᱩᱭ ᱟᱠᱟᱱᱟ, ᱟᱨ ᱱᱤᱡᱮᱛᱮ ᱛᱮᱭᱟᱨ ᱠᱟ ᱠᱟᱛᱮᱫ ᱫᱚ ᱵᱟᱝ ᱡᱟᱦᱟᱸ ᱠᱚ ᱵᱮᱱᱟᱣ ᱟᱜ ᱚᱱᱟ ᱠᱚ ᱡᱚᱢ ᱦᱩᱭᱩ ᱟᱠᱟᱱᱟ ᱾
ᱚ
ᱟᱫᱚ ᱦᱚᱸᱜ ᱚᱭ ᱟᱸᱡᱚᱢ ᱦᱩᱭᱱᱟ ᱟᱢᱟᱜ ᱢᱚᱪᱟ ᱠᱷᱚᱱᱟᱜ ᱜᱮ ᱟᱫᱚ ᱠᱚᱨᱟᱣ ᱦᱩᱭᱩᱜᱼᱟ ᱱᱤᱡᱮ ᱦᱚᱸ
ᱦᱩᱸ ᱦᱳᱭᱛᱚ ᱟᱵᱚ ᱢᱟ ᱚᱱᱠᱟ ᱡᱟᱹᱥᱛᱤ ᱫᱟᱛᱟᱨ ᱚᱲᱟᱜ ᱠᱚ ᱵᱟᱝᱵᱚᱱ ᱪᱟᱞᱟᱜ ᱜᱮᱭᱟ, ᱡᱟᱦᱟᱸ ᱞᱮᱠᱟᱱᱟᱜ ᱨᱩᱣᱟᱹ ᱦᱟᱹᱥᱩᱨᱮ ᱡᱩᱫᱤ ᱱᱚᱣᱟ ᱠᱚ ᱯᱨᱚᱥᱮᱥ ᱜᱮᱵᱚᱱ ᱯᱷᱳᱞᱳᱭᱟ ᱾ ᱛᱚ ᱫᱚᱢᱮ ᱱᱟᱯᱟᱭᱚᱜᱼᱟ ᱚᱲᱟᱜ ᱨᱮᱜᱮ ᱨᱟᱱ ᱠᱚ ᱛᱟᱵᱚᱱ ᱞᱟᱹᱭ ᱜᱟᱱᱚᱜᱼᱟ
ᱦᱳᱭ
ᱚᱱᱟ ᱥᱟᱶᱛᱮ ᱠᱩᱭᱞᱟᱹ ᱠᱟᱹᱴᱷᱤ ᱟᱲᱟᱜ ᱱᱚᱣᱟ ᱠᱚᱦᱚᱸ ᱫᱚᱢᱮ ᱱᱟᱯᱟᱭᱟ, ᱱᱚᱣᱟ ᱫᱚ ᱵᱮᱨᱮᱞ ᱨᱮ ᱠᱷᱟᱱ ᱢᱟ ᱢᱟᱭᱟᱝ ᱥᱟᱨᱥᱟᱜᱼᱟ ᱟᱨ ᱥᱟᱶᱛᱮ ᱡᱟᱦᱟᱸᱭ ᱠᱚ ᱦᱳᱭᱛᱳ ᱢᱟᱭᱟᱢ ᱠᱚᱢ ᱞᱮᱱ ᱛᱟᱠᱚ ᱠᱷᱟᱱ, ᱩᱱᱠᱩ ᱠᱚ ᱧᱩ ᱦᱚᱪᱚ ᱠᱚᱣᱟ ᱠᱚ ᱾ ᱟᱨ ᱵᱷᱟᱜᱮ ᱦᱚᱲ ᱦᱚᱸ ᱧᱩ ᱤᱫᱤ ᱫᱚ ᱵᱷᱟᱜᱭᱟ
ᱦᱮᱸ ᱚᱱᱟ ᱢᱟ ᱡᱷᱚᱛᱚ ᱦᱚᱲ ᱜᱮ ᱧᱩ ᱫᱚ ᱞᱟᱜᱟᱜ ᱠᱟᱱᱟ ᱵᱷᱤᱴᱟᱢᱤᱱ ᱞᱮᱠᱟᱱ ᱡᱤᱱᱤᱥ ᱞᱟᱹᱭ ᱮᱜ ᱟᱢ ᱡᱚᱛᱚᱜᱮ ᱢᱟᱱᱮ ᱟᱵᱚ ᱦᱚᱲᱢᱚ ᱨᱮ ᱠᱟᱹᱢᱤᱭᱟ ᱦᱮᱸ ᱵᱟᱝ ᱢᱟᱭᱟᱝ ᱠᱚ ᱤᱭᱟᱹ ᱠᱚᱣᱟ ᱛᱟᱦᱚᱞᱮ ᱚᱱᱟᱫᱚ ᱢᱟᱱᱮ ᱥᱮᱛᱟᱜ ᱫᱚ, ᱵᱟᱝ ᱨᱮᱦᱚᱸ ᱢᱟᱱᱮ ᱢᱟᱡᱷᱮ ᱢᱟᱡᱷᱮ ᱫᱚ ᱡᱚᱢ ᱤᱫᱤ ᱞᱟᱹᱠᱛᱤᱜ ᱠᱟᱱ ᱜᱮᱭᱟ
ᱦᱮᱸ ᱟ ᱱᱚᱣᱟ ᱫᱚ ᱡᱮᱦᱮᱛᱩ ᱟᱵᱚ ᱫᱚ ᱵᱟᱲᱜᱮ ᱡᱟᱲᱜᱮ ᱥᱮ ᱠᱷᱮᱛ ᱵᱟᱹᱫᱽ ᱠᱚᱨᱮ ᱵᱚᱱ ᱧᱟᱢᱟ ᱴᱟᱠ ᱴᱟᱠᱟ ᱯᱚᱭᱥᱟ ᱫᱤᱭᱮ ᱠᱤᱨᱧ ᱵᱟᱭ ᱞᱟᱜᱟᱜᱼᱟ ᱛᱚ ᱤᱧ ᱞᱟᱹᱭᱟ ᱱᱚᱝᱠᱟ ᱵᱷᱟᱜᱮ ᱵᱷᱟᱜᱤ ᱡᱤᱱᱤᱥ ᱠᱚᱫᱚ ᱡᱚᱢ ᱤᱫᱤ ᱫᱚ ᱫᱚᱢᱮ ᱜᱮ ᱱᱟᱯᱟᱭᱚᱜᱼᱟ
ᱦᱮᱸ ᱱᱚᱣᱟ ᱢᱟ ᱟᱨ ᱯᱚᱭᱥᱟ ᱛᱮᱫᱚ ᱠᱤᱨᱤᱧ ᱵᱟᱝ ᱦᱩᱭᱩᱜ ᱠᱟᱱᱟ ᱥᱮ
ᱦᱳᱭ
ᱚᱱᱟ ᱥᱟᱶᱛᱮ ᱱᱤᱭᱟᱹ ᱟᱹᱰᱤ ᱦᱚᱲᱜᱮ ᱮᱸ ᱩ ᱩᱱᱠᱟ ᱞᱟᱹᱭᱟᱠᱚ ᱮᱞᱟᱨᱡᱤ ᱞᱮᱠᱟ ᱡᱟᱦᱟᱸ ᱫᱚ ᱯᱷᱚᱲᱟ ᱠᱚ ᱡᱟᱱᱟᱢᱚᱜᱼᱟ ᱥᱟᱶᱛᱮ ᱦᱩᱭᱩᱜ ᱟᱭᱢᱟ ᱨᱚᱠᱚᱢᱟᱜ ᱫᱟᱹᱛ ᱠᱚ ᱡᱟᱱᱟᱢᱚᱜᱼᱟ ᱛᱳ ᱩᱱᱠᱩ ᱠᱚᱦᱚᱸ ᱡᱩᱫᱤ ᱱᱤᱢ ᱟᱲᱟᱜ ᱥᱮᱛᱟᱜ ᱵᱮᱲᱟ ᱧᱩ ᱥᱮ ᱱᱤᱢ ᱫᱟᱹᱛᱟᱹᱱᱤ ᱛᱮ ᱫᱟᱹᱛᱟᱹᱱᱤ ᱟᱨ ᱵᱟᱝ ᱱᱤᱢ ᱩᱛᱩ ᱡᱚᱢ ᱱᱚᱝᱠᱟᱱᱟᱜ ᱡᱩᱫᱤ ᱱᱤᱢ ᱟᱲᱟᱜ ᱠᱚᱠᱚ ᱵᱮᱵᱚᱦᱟᱨᱟ ᱾ ᱚᱱᱟ ᱠᱚ ᱡᱤᱱᱤᱥ ᱦᱚᱸ ᱱᱟᱯᱟᱭᱚᱜᱼᱟ ᱵᱷᱟᱜᱤᱜᱼᱟ ᱚᱱᱟ ᱠᱚ ᱡᱟᱦᱟᱸ ᱫᱟᱠᱛᱟᱨ ᱚᱲᱟᱜ ᱨᱮ ᱥᱮᱱ ᱠᱟᱛᱮᱜ ᱦᱚᱳᱛᱳ ᱤᱧᱡᱮᱠᱥᱮᱱ ᱥᱮ ᱨᱟᱱ ᱢᱟᱫᱽᱫᱷᱚᱢ ᱛᱮ ᱤᱱᱟᱹ ᱡᱤᱱᱤᱥ ᱜᱮᱠᱚ ᱮᱢᱟ ᱠᱚᱣᱟ ᱚᱱᱟ ᱤᱧ ᱫᱩᱧ ᱞᱟᱹᱭᱟ ᱡᱩᱫᱤ ᱰᱟᱭᱨᱮᱴ ᱠᱚ ᱟᱲᱟᱜ ᱥᱟᱠᱟᱢ ᱞᱮᱠᱟ ᱛᱮ ᱠᱚ ᱡᱚᱢ ᱫᱟᱲᱮᱜᱼᱟ ᱛᱚ ᱟᱨᱚ ᱫᱚᱢᱮ ᱱᱟᱯᱟᱭ᱾
ᱟᱫᱚ ᱱᱤᱭᱟᱹ ᱦᱚᱸ ᱦᱚᱲᱢᱚ ᱯᱚᱠᱠᱷᱮ ᱫᱚ ᱱᱟᱯᱟᱭ ᱡᱤᱱᱤᱥ ᱠᱟᱱ ᱜᱮᱭᱟ
ᱦᱩᱸ
ᱚᱱᱟ ᱦᱚᱸ ᱡᱚᱢ ᱫᱚ ᱡᱚᱢ ᱵᱟᱲᱟ ᱦᱩᱭ ᱟᱠᱟᱱ ᱜᱮᱭᱟ ᱵᱟᱝ ᱫᱚ ᱵᱟᱝ ᱦᱩᱸ ᱟᱫᱚ ᱟᱯᱮ ᱫᱚ ᱚᱱᱟᱫᱚ ᱱᱤᱢ ᱫᱚ ᱩᱛᱩ ᱠᱟᱛᱮᱫ ᱯᱮ ᱡᱚᱢ ᱜᱮᱭᱟ ᱥᱮ ᱚᱱᱠᱟ ᱵᱮᱨᱮᱞ ᱛᱮᱯᱮ ᱚᱱᱠᱟ ᱛᱚᱜᱚᱡ ᱠᱟᱛᱮᱫ ᱯᱮ ᱡᱚᱢ ᱜᱮᱭᱟ
ᱟᱞᱮ ᱫᱚ ᱱᱤᱢ ᱫᱚ ᱥᱟᱨᱟ ᱜᱷᱟᱹᱲᱤ ᱞᱮ ᱵᱮᱵᱚᱦᱟᱨᱟ ᱟᱨ ᱥᱮᱛᱟᱜ ᱨᱮ ᱵᱮᱨᱮᱫ ᱠᱟᱛᱮᱜ ᱡᱮᱢᱚᱱ ᱫᱟᱹᱛᱟᱹᱱᱤ ᱞᱟᱹᱜᱤᱫ ᱛᱮᱞᱮ ᱵᱮᱵᱚᱦᱟᱨᱟ ᱤᱱᱟᱹ ᱛᱟᱭᱱᱚᱢ ᱢᱤᱫᱴᱮᱱ ᱵᱟᱨᱭᱟ ᱫᱟᱹᱛᱟᱹᱱᱤ ᱥᱟᱯᱷᱟᱛᱮᱫ ᱢᱤᱫᱴᱮᱱ ᱵᱟᱨᱭᱟ ᱡᱟᱦᱟᱸ ᱞᱮᱠᱟ ᱨᱟᱱ ᱞᱮᱠᱟ ᱡᱚᱢᱟᱜ ᱦᱩᱭᱩᱜ ᱚᱱᱠᱟᱞᱮ ᱡᱚᱢᱟᱜᱼᱟ ᱡᱚᱢᱮ ᱡᱟᱹᱥᱛᱤ ᱫᱚ ᱵᱟᱝ ᱢᱤᱫᱴᱮᱱ ᱵᱟ ᱠᱷᱟᱱ ᱵᱟᱨᱭᱟ ᱥᱟᱠᱟᱢ ᱜᱮ ᱡᱚᱢ ᱞᱮᱠᱷᱟᱱ ᱜᱮ ᱱᱟᱯᱟᱭᱟ ᱫᱚᱢᱮ ᱡᱟᱹᱥᱛᱤ ᱡᱚᱢ ᱞᱮᱠᱷᱟᱱ ᱛᱚ ᱡᱮᱢᱚᱱ ᱨᱟᱱ ᱦᱚᱸ ᱵᱤᱥ ᱞᱮᱠᱟᱭ ᱠᱟᱹᱢᱤᱭᱟ ᱱᱚᱣᱟ ᱠᱚᱦᱚᱸ ᱚᱱᱠᱟᱜ ᱜᱮ ᱛᱚ ᱨᱟᱱ ᱞᱮᱠᱟ ᱜᱮ ᱡᱚᱢ ᱫᱚᱨᱠᱟᱨᱚᱜ ᱠᱟᱱᱟ ᱟᱨ ᱢᱟᱱᱮ ᱟᱞᱮᱫ ᱫᱚ ᱥᱟᱨᱟ ᱜᱷᱟᱹᱲᱤᱡ ᱜᱮ ᱱᱚᱣᱟ ᱵᱷᱤᱴᱟᱢᱤᱱ ᱡᱤᱱᱤᱥ ᱠᱚᱫᱚ ᱡᱟᱦᱟᱸ ᱠᱚᱧ ᱞᱟᱹᱭᱟᱢ ᱠᱟᱱᱟ ᱱᱚᱣᱟ ᱠᱚᱫᱚ ᱥᱟᱨᱟᱫᱤᱱ ᱜᱮᱞᱮ ᱵᱮᱵᱚᱦᱟᱨ ᱜᱮᱭᱟ ᱟᱨᱠᱤ ᱟᱨ ᱫᱤᱱ ᱦᱩᱞᱹᱝ ᱢᱤᱫᱴᱮᱱ ᱵᱟᱝ ᱢᱤᱫᱴᱮᱱ ᱡᱟᱦᱟᱱᱟᱝ ᱜᱮ ᱛᱟᱦᱮᱱ ᱜᱮᱛᱟᱞᱮᱭᱟ
ᱟᱪᱪᱷᱟ ᱞᱟᱹᱭᱟ
ᱚᱱᱟ ᱥᱟᱶᱛᱮ ᱦᱚᱲᱢᱚ ᱡᱚᱛᱚᱱ ᱢᱟ ᱫᱚᱢᱮᱜ ᱜᱮ ᱞᱟᱹᱠᱛᱟᱱᱤ ᱠᱟᱱᱟ ᱱᱤᱛᱚᱜ ᱫᱚ ᱫᱚ ᱢᱮ ᱛᱟᱠᱚᱣᱟ ᱟᱨ ᱥᱟᱶᱥ ᱭᱧᱮᱞᱚᱜ ᱠᱟᱱᱟ ᱟᱹᱰᱤ ᱠᱚᱢ ᱡᱚᱢᱼᱟ ᱟᱨ
ᱦᱮᱸ
ᱟᱨ ᱜᱮᱥ ᱨᱳᱜᱽ ᱦᱚᱸ ᱱᱤᱛᱚᱜ ᱫᱚ ᱫᱚᱢᱮ ᱵᱮᱥᱤ ᱜᱮ ᱧᱮᱞᱚᱜ ᱠᱟᱱᱟ ᱡᱟᱦᱟᱸᱟ ᱛᱮᱫᱚ ᱟᱵᱚ ᱜᱩᱲᱟᱹ ᱢᱚᱥᱞᱟ ᱵᱚᱱ ᱵᱮᱵᱚᱦᱟᱨᱮᱫᱼᱟ ᱚᱱᱟᱛᱮ ᱜᱮᱥ ᱨᱳᱜᱽ
ᱦᱮᱸ ᱜᱮᱥ ᱜᱮ ᱡᱟᱹᱥᱛᱤᱜ ᱠᱟᱱᱟ ᱱᱤᱛᱚᱜ ᱫᱚ ᱥᱮ
ᱦᱳᱭ ᱟᱨ ᱛᱮᱦᱮᱧᱟᱜ ᱥᱤᱛᱩᱝ ᱫᱚ ᱚᱠᱟ ᱞᱮᱠᱟ ᱯᱮ ᱵᱩᱡᱷᱟᱹᱣᱮᱫᱼᱟ ᱟᱯᱮ ᱥᱮᱫ ᱫᱚ
ᱛᱮᱦᱮᱧ ᱫᱚ ᱟᱞᱮ ᱥᱮᱫ ᱫᱚ ᱵᱟᱭ ᱥᱤᱛᱩᱝ ᱠᱟᱜᱼᱟ ᱰᱩᱸᱰᱨᱟᱹᱜ ᱰᱩᱸᱰᱨᱟᱹᱜ ᱜᱮ ᱦᱮᱱᱟᱜ ᱦᱚᱞᱟᱭ ᱫᱟᱜ ᱠᱮᱜ ᱟᱭ ᱛᱚ?
ᱮᱸ ᱪᱷᱮ
ᱠᱟᱹᱡ ᱨᱮᱭᱟᱲ ᱨᱮᱭᱟᱲ ᱜᱮ ᱵᱩᱡᱷᱟᱹᱜ ᱠᱟᱱᱟ ᱩᱱᱟᱹᱜ ᱜᱚᱨᱚᱢ ᱫᱟᱜ ᱟᱹᱣᱨᱤ ᱵᱩᱡᱷᱟᱹᱜᱼᱟ ᱱᱤᱛᱚᱜ ᱫᱷᱟᱹᱵᱤᱡ ᱛᱮᱫᱚ
ᱟᱞᱮ ᱥᱮᱫ ᱫᱚ ᱱᱟᱜ ᱦᱮᱸ ᱫᱚᱢᱮ ᱜᱮ ᱥᱤᱛᱩᱝ ᱠᱟᱜ ᱟᱭ ᱱᱚᱜ ᱚᱭ ᱠᱟᱹᱴᱤᱡ ᱤᱧ ᱴᱚᱦᱚᱞ ᱵᱟᱲᱟᱭᱮᱫ ᱛᱮ ᱤᱧ ᱵᱩᱡ ᱫᱟᱲᱮᱭᱟᱜ ᱠᱟᱱᱟ ᱫᱚᱢᱮ ᱜᱮ ᱥᱤᱛᱩᱝ ᱠᱟᱜᱼ ᱟᱭ ᱩᱫᱽᱜᱟᱹᱨ ᱦᱚᱸ ᱩᱫᱽᱜᱟᱹᱨ ᱠᱟᱱ ᱜᱮᱭᱟ
ᱦᱮᱸ ᱫᱚᱢᱮ ᱥᱮᱛᱳᱝᱮᱫ ᱜᱮᱭᱟᱭ ᱥᱮᱛᱳᱝ ᱫᱚ
ᱦᱩᱸ
ᱟᱫᱚ ᱦᱚᱞᱟᱭ ᱫᱟᱜ ᱟᱠᱟᱫ ᱛᱮ ᱛᱮᱦᱮᱧ ᱫᱚ ᱟᱞᱮ ᱥᱮᱫ ᱫᱚ ᱠᱟᱹᱴᱤᱡᱼᱮ ᱦᱟᱱᱮ ᱰᱚᱸᱰᱨᱚᱜ ᱰᱩᱸᱰᱨᱚᱜ ᱟᱠᱟᱫᱟ ᱢᱟᱱᱮ ᱨᱮᱭᱟᱲ ᱨᱮᱭᱟᱲ ᱵᱷᱟᱵᱽ ᱢᱮᱱᱟᱜ ᱜᱮᱭᱟ
ᱦᱩᱸ ᱟᱪᱪᱷᱟ ᱟᱹᱰᱤ ᱦᱚᱲ ᱜᱮᱠᱚ ᱞᱟᱹᱭᱟ ᱟᱸ ᱵᱩᱨᱩ ᱵᱚᱸᱜᱟ ᱛᱮ ᱨᱚᱦᱚᱭ ᱞᱮᱠᱷᱟᱱ ᱵᱟᱝᱢᱟ ᱡᱟᱠᱛᱟᱣᱟᱱᱤᱡᱜᱼᱟ ᱛᱚ ᱟᱯᱮᱫᱚ ᱡᱟᱹᱱᱤᱡ ᱨᱚᱦᱚᱭ